ᱦᱮᱞᱳ,
ᱦᱮᱸ ᱡᱚᱦᱟᱨ ᱜᱮ᱾
ᱦᱩᱸ ᱜᱚᱝᱠᱮ ᱡᱚᱦᱟᱨ ᱜᱮ᱾
ᱦᱮᱸ, ᱡᱚᱦᱟᱨ ᱜᱮ, ᱱᱟᱯᱟᱭ ᱜᱮᱭᱟ ᱵᱮᱱ ᱾
ᱱᱟᱯᱟᱭ ᱵᱟᱲᱟ ᱜᱮ, ᱞᱟᱹᱭ ᱵᱤᱱ, ᱟᱨ, ᱟᱹᱵᱤᱱ ᱚᱠᱟ ᱞᱮᱠᱟ?
ᱚᱼ ᱟᱹᱞᱤᱧ ᱢᱟ, ᱱᱟᱯᱟᱭ ᱜᱮ, ᱟᱨ, ᱪᱮᱫ ᱠᱚᱵᱮᱱ ᱪᱤᱠᱟᱹ ᱵᱟᱲᱟ ᱮᱼᱫᱟ?
ᱮᱭ ᱫᱟᱠᱟ ᱠᱚ, ᱡᱚᱢ ᱵᱟᱲᱟ ᱠᱟᱛᱮᱫ, ᱫᱩᱲᱩᱵ ᱵᱟᱲᱟ ᱦᱩᱭ ᱟᱠᱟᱱᱟ ᱾
ᱚᱼ ᱟᱨ, ᱟᱯᱮ ᱥᱮᱫ, ᱦᱚᱭ ᱦᱤᱥᱤᱫ ᱠᱚ, ᱚᱠᱟ ᱞᱮᱠᱟ?
ᱦᱳᱭ ᱦᱤᱥᱤᱫ ᱠᱚᱫᱚ, ᱪᱮᱫ ᱞᱮᱠᱟᱧ ᱞᱟᱹᱭ ᱟᱵᱮᱱᱟ, ᱛᱮᱦᱤᱧ ᱟᱞᱮ ᱥᱮᱱ ᱫᱚ, ᱫᱟᱜ ᱡᱟᱹᱯᱩᱫ ᱵᱟᱲᱟ, ᱠᱮᱫᱼᱟ ᱠᱟᱹᱡ ᱾
ᱚᱻ, ᱟᱨ, ᱪᱟᱥᱵᱟᱥ ᱠᱚᱫᱚ, ᱟᱨᱟᱢᱵᱷᱚ ᱦᱩᱭ ᱮᱱᱟ?
ᱪᱟᱥᱵᱟᱥ ᱠᱚᱫᱚ, ᱠᱚᱭ ᱮᱠ ᱞᱮᱠᱟ, ᱟᱨᱟᱢᱵᱷᱚ ᱜᱚᱫ, ᱟᱟᱠᱟᱱᱟ ᱾
ᱟᱸᱼ, ᱚᱱᱠᱟ ᱞᱚᱥᱚᱫ ᱫᱚ, ᱜᱟᱱᱚᱜ ᱠᱟᱱᱟ, ᱵᱟᱝ ᱠᱷᱮᱛ ᱠᱚ?
ᱦᱳᱭ! ᱞᱚᱥᱚᱫᱚᱜ ᱠᱟᱱᱟ, ᱫᱟᱜ ᱵᱟᱲᱟᱭᱮᱫ ᱛᱮ, ᱱᱷᱟᱜ ᱾
ᱟᱪᱪᱷᱟ ᱾ ᱛᱟᱦᱚᱞᱮ, ᱴᱮᱫ ᱴᱩᱯᱤᱠ ᱱᱮᱭᱞᱟᱝ, ᱠᱟᱛᱷᱟᱼᱟ?
ᱦᱮᱸᱻ ᱦᱮᱸᱻ ᱾
ᱞᱟᱹᱮᱫᱟᱞᱤᱧ ᱪᱮᱫ? ᱴᱚᱯᱤᱠ ᱨᱮᱞᱟᱝ, ᱠᱟᱛᱷᱟᱼᱟ ᱾
ᱟᱻᱪᱪᱷᱟ, ᱴᱚᱯᱤᱠ ᱫᱚ, ᱱᱤᱛᱚᱜ ᱫᱚ ᱦᱟᱸᱜ, ᱪᱟᱥᱵᱟᱥ ᱤᱫᱤ ᱭᱟᱛᱮᱫ ᱜᱮ, ᱦᱟᱸᱜ ᱞᱟᱝ, ᱠᱟᱛᱷᱟᱜᱼᱟ ᱾ ᱪᱟᱥᱼᱵᱟᱥ, ᱟᱨ ᱟᱵᱚ, ᱵᱤᱨᱵᱩᱨᱩ ᱫᱟᱨᱮ ᱱᱟᱹᱲᱤ, ᱤᱫᱤ ᱭᱟᱛᱮᱫ ᱜᱮ, ᱦᱟᱸᱜ ᱞᱟᱝ, ᱠᱟᱛᱷᱟᱜᱼᱟ ᱾
ᱦᱳᱭ ᱾
ᱛᱚᱻ, ᱜᱚᱝᱠᱮ, ᱟᱹᱵᱤᱱ ᱥᱮᱱ, ᱠᱷᱚᱱ ᱜᱮ ᱱᱷᱟᱸᱜ, ᱮᱛᱚᱦᱚᱵ ᱵᱤᱱ ᱾
ᱟᱪᱪᱷᱟ, ᱱᱚᱜᱼᱚᱭ ᱡᱮ, ᱵᱤᱨᱼᱵᱩᱨᱩ ᱠᱚᱠᱚ, ᱢᱟᱜ ᱮᱫᱟ, ᱱᱚᱣᱟ ᱟᱹᱰᱤ ᱩᱛᱟᱹᱨ, ᱱᱤᱛᱚᱜ ᱚᱥᱩᱵᱤᱫᱟ ᱠᱚ, ᱦᱩᱭᱩᱜ ᱠᱟᱱ ᱜᱮᱭᱟ, ᱟᱨ ᱛᱟᱦᱚᱞᱮ ᱪᱤᱠᱟᱹ ᱞᱮᱠᱷᱟᱱ, ᱱᱟᱯᱟᱭᱚᱜᱼᱟ, ᱡᱮ, ᱵᱟᱠᱚ ᱢᱟᱜ ᱢᱟ
ᱟᱫᱚ, ᱜᱚᱝᱠᱮ ᱢᱤᱫᱴᱤᱡ, ᱠᱟᱛᱷᱟ ᱟᱹᱞᱤᱧ ᱞᱤᱧ ᱢᱮᱱᱟ, ᱛᱚᱻ, ᱦᱚᱲ ᱠᱚ, ᱥᱚᱪᱮᱛᱚᱱ ᱦᱚᱪᱚ, ᱫᱚᱨᱠᱟᱨᱟ, ᱟᱵᱚ ᱠᱚᱜᱮ ᱡᱮ ᱦᱚᱲ ᱠᱚ, ᱢᱟᱱᱟ ᱫᱚᱨᱠᱟᱨ, ᱡᱮ, ᱵᱤᱨ ᱵᱩᱨᱩ ᱫᱟᱨᱮ ᱱᱟᱹᱲᱤ, ᱢᱟᱜ ᱞᱮᱠᱷᱟᱱ ᱟᱹᱰᱤ, ᱞᱮᱠᱟᱱᱟᱜ ᱥᱚᱢᱚᱥᱥᱟ ᱨᱮᱵᱚᱱ, ᱧᱩᱨᱩᱜᱼᱟ ᱱᱤᱛᱚᱜ, ᱟᱨ ᱵᱟᱹᱭ ᱵᱟᱹᱭ ᱛᱮ, ᱟᱵᱚ ᱵᱟᱭᱩ ᱢᱚᱱᱰᱚᱞ ᱦᱚᱸ, ᱟᱨ ᱵᱟᱝ, ᱱᱚᱣᱟ ᱦᱮᱸ, ᱫᱷᱩᱲᱤ ᱫᱷᱟᱹᱨᱛᱤ ᱨᱮᱱᱟᱜ, ᱡᱟᱦᱟᱸ ᱦᱚᱭ ᱦᱤᱥᱤᱫ ᱠᱚ, ᱚᱱᱟ ᱠᱚᱦᱚᱸ, ᱠᱷᱟᱨᱟᱯᱚᱜ ᱠᱟᱱᱟ ᱾
ᱟᱸᱻ ᱾ ᱟᱨ, ᱵᱤᱥᱮᱥ ᱠᱟᱭ ᱛᱮᱫᱚ, ᱟᱨᱚ ᱩᱱᱠᱩ ᱡᱟᱦᱟᱸᱭ ᱡᱤᱵᱽ ᱡᱤᱭᱟᱹᱞᱤ ᱠᱚ, ᱢᱮᱱᱟᱜ ᱠᱚᱣᱟ ᱾ ᱩᱱᱠᱩ ᱦᱚᱸ, ᱪᱤᱠᱟᱹ ᱞᱮᱠᱟ ᱛᱮᱠᱚ ᱛᱟᱦᱮᱱᱟ? ᱟᱠᱚᱣᱟᱜ, ᱡᱟᱭᱜᱟ ᱡᱩᱫᱤ ᱵᱚᱱ, ᱩᱡᱟᱹᱲ ᱛᱟᱠᱚᱣᱟ ᱾
ᱦᱳᱭ ᱾ ᱟᱫᱚ ᱚᱱᱟ ᱠᱚ, ᱦᱳᱭ, ᱚᱱᱟ ᱠᱚᱫᱚ ᱵᱚᱱ ᱦᱚᱲ ᱵᱚᱱ ᱥᱚᱪᱮᱛᱚᱱ ᱠᱚᱣᱟ, ᱟᱨ ᱵᱟᱝ ᱵᱚᱱ ᱮᱵᱷᱮᱢ ᱠᱚᱣᱟ, ᱱᱤᱛᱚᱜ ᱫᱚ, ᱚᱠᱛᱚ ᱦᱮᱡ ᱟᱠᱟᱱᱟ ᱾ ᱡᱩᱫᱤ ᱟᱵᱚ, ᱱᱚᱣᱟ ᱠᱚ ᱡᱩᱫᱤ ᱵᱚᱱ, ᱵᱤᱨ ᱵᱩᱨᱩ ᱵᱚᱱ, ᱢᱟᱜᱟ ᱛᱚ, ᱟᱜᱟᱢ ᱫᱤᱱ ᱞᱟᱹᱜᱤᱫ, ᱟᱵᱚᱻ, ᱦᱟᱨᱠᱮᱛ ᱨᱮᱵᱚᱱ, ᱧᱩᱨ ᱫᱟᱲᱭᱟᱜ ᱜᱮᱭᱟ ᱾
ᱮᱠᱫᱚᱢ ᱾
ᱟᱨ, ᱵᱤᱨ ᱵᱩᱨᱩ ᱢᱮᱱᱟᱜ ᱛᱮᱜᱮ, ᱟᱵᱚ ᱱᱤᱛᱚᱜ, ᱦᱚᱭᱛᱳ, ᱠᱤᱪᱷᱩ ᱦᱚᱞᱳ, ᱥᱩᱨᱚᱠᱠᱷᱟ ᱢᱮᱱᱟᱜ ᱵᱚᱱᱟ ᱾ ᱛᱤ, ᱱᱟᱯᱟᱭ ᱢᱮᱱᱟᱜ ᱵᱚᱱᱟ, ᱠᱟᱨᱚᱱ ᱡᱤᱵᱽ-ᱡᱤᱭᱟᱹᱞᱤ ᱠᱚ, ᱡᱩᱫᱤ ᱵᱤᱨ ᱵᱩᱨᱩᱢ ᱩᱡᱟᱹᱲ ᱛᱟᱠᱚ ᱠᱚᱣᱟ, ᱩᱱᱠᱩ ᱦᱚᱸ ᱛᱚ, ᱟᱵᱚ ᱥᱮᱫ ᱠᱚ, ᱦᱤᱡᱩᱜᱼᱟ ᱾ ᱩᱱ ᱥᱚᱢᱚᱭ ᱫᱚ, ᱟᱵᱚ ᱢᱟᱹᱱᱢᱤ ᱦᱚᱸ, ᱵᱟᱵᱚᱱ ᱛᱟᱦᱮᱱᱟ ᱾
ᱦᱳᱭ, ᱩᱱᱠᱩ ᱦᱚᱸ, ᱟᱵᱚ ᱥᱮᱱ ᱠᱚ, ᱦᱤᱡᱩᱜᱼᱟ ᱾
ᱦᱮᱸᱼ, ᱟᱨ ᱚᱱᱮ ᱡᱮ, ᱵᱤᱨ ᱵᱩᱨᱩ ᱨᱮᱭᱟᱜ, ᱢᱤᱫᱴᱮᱱ ᱢᱟᱹᱱᱢᱤᱭᱟᱜ ᱡᱟᱦᱟᱸ, ᱟᱵᱚ ᱫᱚ, ᱥᱟᱱᱛᱟᱲ ᱫᱚ, ᱮᱠᱪᱩᱭᱮᱞᱤ ᱵᱤᱨᱵᱩᱨᱩ ᱨᱮᱭᱟᱜ, ᱡᱟᱦᱟᱸ ᱛᱤᱱᱟᱹᱜ ᱢᱟᱛᱠᱚᱢ ᱠᱚ, ᱠᱩᱭᱸᱰᱤ ᱠᱚ, ᱚᱱᱟ ᱠᱚᱵᱚᱱ ᱟᱠᱷᱨᱤᱧ ᱜᱮᱭᱟ, ᱢᱮᱱᱠᱷᱟᱱ, ᱚᱱᱟ ᱦᱚᱸᱛᱚ, ᱟᱫᱚ ᱵᱟᱵᱚᱱ ᱧᱟᱢ ᱫᱟᱲᱮᱭᱟᱜᱼᱟ ᱾ ᱦᱮᱸ,
ᱦᱮᱸ, ᱟᱨ ᱵᱤᱨ ᱵᱩᱨᱩ ᱛᱟᱦᱮᱸ ᱞᱮᱱᱠᱷᱟᱱ ᱫᱚ ᱟᱹᱰᱤ ᱱᱟᱱᱟ ᱦᱩᱱᱟᱹᱨ ᱦᱮᱸᱡᱚ ᱵᱤᱞᱤ ᱠᱚᱵᱚᱱ ᱡᱚᱢᱟ, ᱟᱨ ᱵᱟᱝ ᱱᱟᱱᱟ ᱦᱩᱱᱟᱹᱨ ᱨᱟᱱ ᱠᱚᱦᱚᱸ ᱵᱚᱱ ᱧᱟᱢᱟ᱾ ᱵᱤᱨ ᱵᱩᱨᱩ ᱠᱷᱚᱱ ᱜᱮ ᱟᱵᱚ ᱫᱚ᱾
ᱦᱮᱸ,
ᱟᱭᱢᱟ ᱞᱮᱠᱟᱱᱟᱜ ᱨᱟᱱ ᱠᱚ
ᱦᱳᱭ᱾
ᱨᱟᱹᱱᱩ ᱨᱟᱱ ᱦᱩᱭᱮᱱ, ᱠᱤ ᱟᱨ ᱡᱟᱦᱟᱸ ᱞᱮᱠᱟᱱ ᱨᱟᱱ ᱠᱚ ᱦᱩᱭᱮᱱ ᱟᱭᱢᱟ ᱞᱮᱠᱟ ᱱᱟᱜ ᱨᱟᱱ ᱵᱤᱨ ᱵᱩᱨᱩ ᱠᱷᱚᱱ ᱵᱳᱱ ᱧᱟᱢᱟ᱾
ᱚᱱᱟ ᱥᱟᱶᱛᱮ ᱟᱵᱚ ᱦᱚᱸ ᱚᱱᱮ ᱮᱜ ᱡᱟᱦᱟᱸ ᱛᱤᱱᱟᱹᱜ ᱟᱵᱚᱣᱟᱜ ᱵᱟᱯᱞᱟ ᱠᱚᱨᱮᱜ ᱡᱟᱦᱟᱸ ᱠᱚ ᱞᱟᱜᱟᱜ ᱠᱟᱱᱟ᱾
ᱦᱩᱸ᱾
ᱮᱢ ᱮᱢᱱᱤ ᱛᱮᱜᱮ ᱯᱩᱡᱟᱹ ᱯᱟᱥᱟ ᱠᱚᱨᱮ ᱫᱚ ᱟᱵᱚ ᱥᱟᱨᱡᱚᱢ ᱥᱟᱠᱟᱢ ᱜᱮ ᱞᱟᱜᱟᱜ ᱠᱟᱱ ᱛᱟᱵᱚᱱᱟ᱾ ᱢᱮᱱᱠᱷᱟᱱ ᱵᱤᱨ ᱵᱩᱨᱩ ᱛᱟᱦᱮᱸ ᱞᱮᱠᱷᱟᱡ, ᱚᱱᱟ ᱢᱤᱫᱴᱟᱝ ᱟᱹᱰᱤ ᱱᱟᱯᱟᱭᱚᱜ ᱛᱟᱵᱚᱱᱟ ᱾
ᱦᱚᱭ, ᱟᱫᱚ ᱜᱚᱠᱟ ᱜᱩᱠᱤ ᱫᱤᱥᱟᱹᱭᱮᱜ ᱠᱟᱱᱟ᱾ ᱮ ᱱᱤᱦᱟᱹᱛᱤ ᱱᱚᱣᱟ ᱟᱵᱚ ᱵᱤᱨ ᱵᱩᱨᱩ ᱢᱟᱜ ᱠᱚᱫᱚ ᱦᱚᱲ ᱵᱚᱱ ᱢᱟᱱᱟᱣ ᱠᱚᱣᱟ ᱵᱟᱨᱚᱱ ᱠᱚᱣᱟ ᱡᱮ ᱵᱤᱨᱼᱵᱩᱨᱩ ᱛᱟᱦᱮ ᱞᱮᱱ ᱠᱷᱟᱱ ᱟᱹᱰᱤ ᱞᱮᱠᱟ ᱱᱟᱜ ᱟᱵᱚ ᱵᱚᱱ ᱧᱟᱢᱟ ᱚᱱ ᱚᱸᱰᱮ ᱠᱷᱚᱱ, ᱚᱱᱮ ᱟᱹᱵᱤᱱ ᱟᱵᱤᱱ ᱡᱟᱦᱟᱸ ᱞᱮᱠᱟ ᱵᱤᱱ ᱞᱟᱹᱭ ᱠᱮᱜ-ᱟ ᱡᱮ ᱟᱵᱚ ᱥᱟᱨᱡᱚᱢ ᱥᱟᱠᱟᱢ ᱠᱚᱨᱮ ᱵᱚᱱ ᱵᱚᱸᱜᱟᱜᱼᱟ, ᱵᱩᱨᱩᱜᱼᱟ, ᱟᱵᱚ ᱥᱟᱨᱡᱚᱢ ᱥᱟᱠᱟᱢ ᱠᱤ ᱥᱟᱨᱡᱚᱢ ᱫᱟᱨᱮ ᱨᱮᱱᱟᱜ ᱡᱚᱛᱚᱣᱟᱜ ᱜᱮ ᱟᱵᱚ ᱵᱚᱱ ᱠᱟᱢᱤ ᱨᱮᱵᱚᱱ ᱞᱟᱜᱟᱣᱟ ᱾
ᱦᱟᱸ, ᱛᱟᱦᱚᱞᱮ ᱚᱱᱟ ᱜᱮ ᱡᱩᱫᱤ ᱵᱟᱝ ᱛᱟᱦᱮᱱᱟ, ᱛᱟᱦᱚᱞᱮ ᱟᱵᱚᱣᱟᱜ ᱦᱚᱸᱛᱚ ᱠᱟᱢᱤ ᱠᱚᱨᱮ ᱵᱟᱵᱚᱱ ᱫᱟᱲᱮᱜᱼᱟ᱾
ᱦᱚᱭ᱾
ᱮᱢᱚᱱ ᱠᱤ ᱡᱩᱫᱤ ᱵᱚᱱ ᱧᱮᱞᱟᱵᱚᱱ ᱟᱜ ᱠᱟᱭᱨᱟ ᱫᱟᱨᱮ ᱛᱮᱦᱚᱸ ᱠᱟ ᱡᱟᱦᱟᱸ ᱫᱟᱜ ᱵᱟᱯᱞᱟ ᱩᱱ ᱥᱚᱢᱟᱹᱭ ᱦᱚᱸ ᱛᱚ ᱠᱟᱭᱨᱟ ᱫᱟᱨᱮ ᱞᱟᱜᱟᱜ ᱠᱟᱱᱟ᱾ ᱢᱮᱱᱠᱷᱟᱱ ᱠᱟᱭᱨᱟ ᱫᱟᱨᱮ ᱜᱮ ᱡᱩᱫᱤ ᱵᱟᱝ ᱛᱟᱦᱮᱱᱟ, ᱛᱟᱦᱚᱞᱮ ᱟᱵᱚ ᱫᱚ ᱠᱤᱨᱤᱧ ᱞᱟᱜᱟᱣ ᱵᱳᱱᱟ᱾
ᱦᱮᱸ᱾
ᱠᱚ ᱴᱮᱡ ᱧᱮ ᱢᱮᱱᱟᱜ-ᱟ, ᱢᱮᱱᱠᱷᱟᱱ ᱚᱱᱟ ᱦᱚᱸ ᱛᱚ ᱟᱱᱟᱴ ᱨᱮᱭᱟᱜ ᱜᱮ ᱠᱟᱴᱮᱱ ᱠᱟᱱᱟ ᱥᱮ᱾
ᱦᱩᱸ᱾
ᱢᱮᱱᱠᱷᱟᱱ ᱟ ᱫᱟᱨᱮ ᱫᱚ ᱟᱞᱤᱧ ᱞᱤᱧ ᱢᱚᱱᱮᱭᱟ ᱦᱮᱸ ᱢᱟᱜ ᱠᱚᱫᱚ ᱱᱤᱭᱟᱹ ᱠᱟᱨᱚᱱ ᱛᱮᱜᱮ ᱠᱚ ᱢᱟᱜ ᱫᱟ ᱥᱮ ᱡᱟᱦᱟᱸ ᱫᱚ ᱟᱰᱤ ᱞᱟᱴᱷᱩ ᱴᱷᱩ ᱦᱚᱭ ᱡᱟᱦᱟᱸ ᱱᱟᱜ ᱡᱤᱱᱤᱥ ᱠᱚ ᱵᱮᱱᱟᱣ ᱫᱟ ᱚᱱᱟ ᱡᱟᱭᱜᱟ ᱨᱮ᱾ ᱚᱱᱠᱟ ᱠᱟᱛᱮᱜ ᱠᱚ ᱩᱡᱟᱹᱲ ᱫᱟ, ᱢᱮᱱ ᱠᱷᱟᱱ ᱱᱚᱣᱟ ᱠᱚ ᱟ ᱯᱨᱩᱛᱤᱼᱵᱟᱫᱮᱜ ᱨᱮᱦᱚᱸ ᱱᱚᱣᱟ ᱠᱚ ᱵᱟᱠᱚ ᱟᱸᱡᱚᱢ ᱫᱟ᱾
ᱦᱮᱸ᱾ ᱟᱫᱚ ᱫᱟᱨᱮ ᱱᱟᱹᱲᱤ ᱡᱩᱫᱤ ᱟᱵᱚ ᱵᱟᱵᱚᱱ ᱢᱟᱜᱟ, ᱫᱟᱨᱮ ᱱᱟᱹᱲᱤ ᱟᱨᱦᱚᱸ ᱵᱚᱱ ᱨᱚᱦᱚᱭᱟ ᱚᱱᱟ ᱫᱚ ᱟᱨᱚ ᱵᱷᱟᱹᱞᱟᱹᱭᱚᱜᱼᱟ, ᱡᱮ ᱟᱨᱚ ᱱᱚᱜᱼᱚᱭ ᱡᱮ ᱞᱚᱞᱚ ᱵᱩᱡᱷᱟᱹᱜ ᱠᱟᱱᱟ, ᱵᱷᱟᱵᱽ ᱵᱩᱡᱷᱟᱹᱜ ᱠᱟᱱᱟ, ᱱᱚᱣᱟ ᱠᱚᱭ ᱠᱚᱢᱟ ᱜᱚᱦᱚᱲᱟ᱾
ᱦᱟᱸ᱾
ᱠᱷᱟᱱ ᱟᱵᱚ ᱱᱚᱣᱟ ᱫᱷᱩᱲᱤ ᱫᱷᱟᱹᱨᱛᱤ ᱢᱟᱱᱮ ᱨᱮᱭᱟᱲᱟᱭ ᱟᱨ ᱟᱨ ᱵᱟᱝᱮ ᱟᱹᱰᱤᱠ‌ ᱪᱚᱨᱚᱠ ᱵᱩᱡᱷᱟᱹᱜᱼᱟ, ᱟ ᱫᱟᱨᱮ ᱱᱟᱹᱲᱤ
ᱦᱮᱸ ᱱᱟᱯᱟᱭ᱾ ᱦᱚᱭ ᱦᱤᱥᱤᱫ ᱢᱤᱫᱴᱮᱱ ᱡᱟᱦᱟᱸ ᱫᱟᱨᱮ ᱨᱮᱭᱟᱜ ᱦᱚᱭ ᱦᱤᱥᱤᱫ ᱛᱮᱜᱮ ᱛᱚ ᱢᱚᱱᱮ ᱡᱤᱣᱤ ᱠᱚᱦᱚᱸ ᱢᱚ ᱵᱟ ᱱᱟᱯᱟᱭ ᱵᱩᱡᱷᱟᱹᱜᱼᱟ᱾
ᱦᱩᱸ᱾
ᱟᱨ ᱟ ᱡᱟᱦᱟᱸ ᱫᱚ ᱚᱸᱜ ᱫᱟᱨᱮ ᱦᱚᱸ ᱵᱟᱝ ᱛᱟᱦᱮᱸ ᱞᱮᱠᱷᱟᱡ ᱫᱚ ᱢᱟᱱᱮ ᱚᱲᱟᱜ ᱠᱚᱨᱮ ᱦᱚᱸ ᱫᱩᱲᱩᱵ ᱵᱟᱲᱟ ᱛᱟᱦᱮᱸ ᱟᱹᱰᱤ ᱠᱟᱨ ᱠᱚᱥᱴᱚ ᱵᱩᱡᱷᱟᱹᱜᱼᱟ ᱱᱮᱛᱟᱨ ᱡᱮᱢᱚᱱ ᱥᱤᱛᱩᱝ ᱫᱤᱱ ᱠᱚᱨᱮ ᱦᱚᱸ ᱢᱟᱱᱮ ᱡᱟᱦᱟᱸ ᱯᱟᱨᱚᱢᱱᱟ ᱛᱚ ᱩᱱ ᱥᱚᱢᱚᱭ ᱦᱚᱸ ᱫᱟᱨᱮ ᱵᱩᱴᱟᱹ ᱨᱮ ᱪᱟᱞᱟᱣ ᱠᱟᱛ ᱛᱮᱜᱮ ᱮᱸ ᱨᱮᱭᱟᱲ ᱦᱮᱢᱟᱞ ᱦᱚᱭ ᱫᱚ ᱵᱩᱡᱩᱠᱚᱜᱼᱟ᱾
ᱦᱮᱸ ᱦᱮᱸ᱾ ᱢᱟᱱᱮ ᱫᱟᱨᱮ ᱱᱟᱹᱲᱤ ᱴᱷᱮᱱ ᱠᱷᱚᱱ ᱟᱹᱰᱤ ᱞᱮᱠᱟᱱᱟᱜ ᱟᱭᱢᱟ ᱡᱤᱱᱤᱥ ᱟᱵᱚ ᱵᱚᱱ ᱧᱟᱢ ᱫᱟ᱾ ᱚᱱᱮ ᱡᱮᱞᱮᱠᱟ ᱟᱹᱵᱤᱱᱤᱧ ᱞᱟᱹᱭᱟᱜ ᱵᱤᱱᱟ ᱨᱟᱱ ᱨᱮᱦᱮᱜ ᱴᱷᱮᱱ ᱠᱷᱚᱱ ᱟᱨᱟᱢᱵᱚᱣ ᱟᱛᱮᱫ ᱚᱱᱟ ᱨᱮᱱᱟᱜ ᱠᱟᱹᱢᱤ ᱠᱚᱨᱮ ᱵᱚᱱ ᱞᱟᱜᱟᱭᱟ ᱡᱚᱛᱚ ᱠᱤᱪᱷᱩ ᱜᱮ ᱟᱵᱚ ᱫᱟᱨᱮ ᱱᱟᱹᱲᱤ
ᱦᱮᱸ᱾ ᱟᱨ ᱚᱱᱟᱜᱮ ᱫᱟᱨᱮ ᱫᱚ ᱮᱠᱫᱚᱢ ᱜᱮ ᱞᱟᱹᱠᱛᱤ ᱠᱟᱱᱟ ᱢᱤᱫᱴᱮᱱ ᱞᱟᱹᱠᱛᱤ ᱫᱚ ᱢᱟᱜ ᱦᱩᱭ ᱫᱟᱲᱮᱭᱟᱜᱼᱟ ᱢᱮᱱ ᱠᱷᱟᱱ ᱚᱱᱟ ᱢᱤᱫᱴᱮᱱ ᱢᱟᱜ ᱞᱮᱠᱷᱟᱱ ᱟᱨ ᱢᱤᱫᱴᱮᱱ ᱚᱱᱟ ᱡᱟᱭᱜᱟ ᱨᱚᱦᱚᱭ ᱜᱮ ᱞᱟᱹᱠᱛᱤᱜ ᱠᱟᱱᱟ᱾
ᱦᱮᱸ᱾
ᱡᱮ ᱠᱟᱨᱚᱱ ᱫᱚ ᱟᱵᱚ ᱦᱚᱸ ᱵᱟ ᱵᱟᱯᱞᱟ ᱠᱚᱨᱮᱜ ᱵᱚᱱ ᱞᱟᱹᱭ᱾ ᱤᱭᱟᱹ ᱠᱚᱨᱮ ᱪᱷᱟᱢᱰᱟ ᱵᱮᱱᱟᱣ ᱞᱟᱹᱜᱤᱫ ᱛᱚ ᱦᱳᱭᱛᱳ ᱵᱚᱱ ᱢᱟᱜ ᱟᱹᱜᱩᱭ ᱜᱮᱭᱟ᱾ ᱠᱤᱢᱵᱟ ᱚᱲᱟᱜ ᱵᱮᱱᱟᱣ ᱠᱚᱨᱮ ᱦᱚᱸᱠᱚ ᱢᱟᱜᱮᱜ ᱜᱮᱭᱟ ᱢᱮᱱᱠᱷᱟᱱ ᱚᱱᱟ ᱡᱟᱭᱜᱟ ᱨᱮ ᱢᱤᱫᱴᱮᱱ ᱢᱟᱜ ᱠᱮᱫᱟᱢ ᱟᱨ ᱚᱱᱟ ᱡᱟᱭᱜᱟ, ᱨᱮᱜᱮᱢ ᱨᱚᱦᱚᱭ ᱠᱮᱫᱟ ᱢᱮᱱᱠᱷᱟᱱ ᱚᱱᱟ ᱫᱚ ᱴᱷᱤᱠ ᱜᱮ ᱛᱟᱦᱮᱸᱭᱮᱱᱟ᱾
ᱦᱳᱭ᱾ ᱟᱫᱚ ᱫᱟᱨᱮ ᱱᱟᱹᱲᱤ ᱠᱚ ᱛᱟᱦᱮᱸ ᱞᱮᱱᱠᱷᱟᱱ ᱫᱚ ᱢᱟᱱᱮ ᱟᱵᱚ, ᱡᱟᱦᱟᱸ ᱦᱚᱭ ᱵᱟᱹᱨᱰᱩᱜ ᱠᱚᱦᱚᱸ ᱚᱱᱟ ᱠᱚᱦᱚᱸ ᱵᱟᱭ ᱠᱷᱟᱨᱟᱯᱚᱜᱼᱟ᱾
ᱦᱮᱸ᱾
ᱟᱨ ᱢᱟᱱᱮ ᱵᱷᱟᱹᱜᱤ ᱥᱟᱸᱦᱮᱫ ᱮ ᱮᱢᱟ ᱵᱚᱱᱟ᱾ ᱥᱟᱸᱦᱮᱫ ᱵᱚᱱ ᱤᱫᱤᱭᱟ ᱢᱟᱱᱮ ᱵᱤᱥᱟᱠᱛᱚ ᱥᱟᱸᱦᱮᱫ ᱠᱷᱟᱨᱟᱯ ᱥᱟᱸᱫ ᱵᱟᱵᱚᱱ ᱤᱫᱤᱭᱟ ᱾ ᱵᱷᱟᱹᱜᱤ ᱞᱮᱠᱟ ᱡᱩᱫᱤ ᱫᱟᱨᱮ ᱱᱟᱹᱲᱤ ᱠᱚ ᱡᱩᱫᱤ ᱛᱟᱦᱮᱱᱟ ᱢᱟᱱᱮ ᱚᱱᱟ ᱡᱟᱦᱟᱸ ᱪᱮᱫ ᱠᱚ ᱢᱮᱛᱟᱜᱼᱟ ᱡᱟᱦᱟᱸ ᱥᱤᱨᱡᱚᱱᱤᱭ ᱥᱤᱨᱡᱟᱹᱣ ᱠᱟᱜᱼᱟ ᱡᱟᱦᱟᱸ ᱛᱤᱱᱟᱹᱜ ᱨᱤᱭᱮᱞ ᱨᱮᱱᱟᱜ ᱦᱟᱣᱟ ᱚᱱᱟ ᱦᱚᱲᱢᱚᱨ ᱨᱮ ᱵᱟᱡᱟᱣ ᱞᱮᱠᱷᱟᱱ, ᱛᱤᱱᱟᱹᱝ ᱱᱤᱨᱟᱹᱭ ᱵᱩᱡᱷᱟᱹᱜᱼᱟ ᱟᱨ ᱛᱤᱱᱟᱹᱝ ᱵᱮᱥ ᱵᱩᱡᱷᱟᱹᱜᱼᱟ᱾
ᱦᱳᱭ᱾ ᱮᱠᱫᱚᱢ ᱟᱨ ᱵᱮᱯᱟᱨ ᱦᱩᱭᱩᱜ ᱠᱟᱱᱟ ᱢᱟᱱᱮ ᱫᱟᱨᱮ ᱵᱟᱝᱠᱷᱟᱡᱽ ᱫᱚ ᱢᱟᱱᱮ ᱪᱮᱫ ᱜᱮ ᱵᱟᱝ ᱜᱟᱱᱚᱜ ᱠᱟᱱᱟ ᱞᱟᱹᱭ ᱜᱟᱱᱚᱜᱼᱟ ᱡᱮᱢᱚᱱ ᱱᱤᱛᱚᱜ ᱱᱤᱛᱚᱜ ᱪᱮᱫᱠᱟ ᱥᱚᱢᱚᱥᱟ ᱨᱮᱢ ᱯᱟᱲᱟᱣ ᱠᱟᱱᱟ ᱫᱟᱜ ᱡᱟᱹᱯᱩ ᱡᱮᱢᱚᱱ ᱮᱠᱫᱚᱢ ᱜᱮ ᱱᱤᱛᱚᱜ ᱵᱟᱹᱱᱩᱜᱼᱟ ᱪᱟᱥ ᱜᱮ ᱵᱟᱝ ᱜᱟᱱᱚᱜ, ᱠᱟᱱᱟ ᱱᱤᱛᱚᱜ ᱡᱮᱢᱚᱱ ᱵᱟᱠᱷᱟᱱ ᱱᱤᱛᱚᱜ, ᱥᱮᱫᱟᱭ ᱫᱚ ᱮᱠᱷᱚᱱ ᱫᱚ ᱯᱨᱚᱪᱩᱨᱮ ᱫᱟᱜ ᱮᱫ ᱛᱟᱦᱮᱸᱫ ᱢᱮᱱᱠᱷᱟᱱ ᱱᱮᱛᱟᱨ ᱫᱚ ᱱᱤᱭᱟᱹ ᱵᱟᱨ ᱫᱚ ᱵᱟᱭ ᱫᱟᱜ ᱠᱟᱫᱟ᱾ ᱟᱞᱮ ᱥᱮᱫ ᱱᱚᱛᱮ, ᱛᱚ ᱮᱠᱫᱚᱢ ᱫᱟᱜ ᱜᱮ ᱵᱟᱹᱱᱩᱜᱼᱟ ᱢᱟᱱᱮ ᱪᱟᱥᱵᱟᱥ ᱜᱮ ᱪᱤᱠᱟᱹᱛᱮᱢ ᱪᱟᱥᱵᱟᱥᱟ ᱠᱷᱮᱛ ᱜᱮ ᱪᱤᱠᱟᱹᱛᱮᱢ ᱥᱤᱭᱳᱜ ᱛᱮ ᱚᱱᱟᱛᱮᱢ ᱞᱚᱥᱚᱫᱟ ᱟᱫᱚ ᱚᱱᱟ ᱫᱟᱨᱮ ᱱᱟᱹᱲᱤ ᱠᱚᱜᱮ ᱵᱟᱹᱱᱩᱜᱼᱟ ᱥᱮ, ᱚᱱᱟ ᱠᱷᱟᱹᱛᱤᱨ ᱛᱮᱜᱮ ᱛᱚ ᱫᱟᱜ ᱦᱚᱸ ᱠᱟᱹᱴᱤᱡ ᱥᱚᱢᱚᱥᱥᱟᱜ ᱠᱟᱱᱟ᱾
ᱦᱮᱸ ᱟᱫᱚ ᱜᱚᱝᱠᱮ ᱚᱱᱮ ᱫᱟᱨᱮ ᱱᱟᱹᱲᱤ ᱛᱟᱦᱮᱸ ᱞᱮᱱᱠᱷᱟᱱ ᱫᱚ, ᱮᱻ ᱢᱟᱱᱮ ᱫᱟᱜ ᱦᱚᱭ ᱫᱟᱜᱼᱟ ᱴᱷᱤᱠ ᱨᱮ, ᱟᱨ ᱡᱷᱚᱛᱚ ᱠᱤᱪᱷᱩ ᱴᱷᱤᱠ ᱨᱮ ᱦᱩᱭᱩᱜᱼᱟ᱾
ᱦᱳᱭ᱾
ᱟᱨ ᱞᱟᱦᱟᱛᱮ ᱡᱟᱦᱟᱸ ᱞᱮᱠᱟ ᱦᱟᱸᱜ ᱫᱟᱜᱮᱫ ᱛᱟᱦᱮᱫ ᱢᱟᱱᱮ ᱚᱠᱛᱚ ᱨᱮᱜᱮ ᱫᱟᱜᱮᱫ ᱛᱟᱦᱮᱫ ᱟᱨ ᱱᱮᱛᱟᱨ ᱫᱚ, ᱠᱟᱹᱡᱽ ᱮ ᱫᱮᱨᱤ ᱧᱚᱜ ᱜᱮᱭᱟ ᱫᱟᱜ ᱦᱚᱸ
ᱦᱳᱭ᱾ ᱢᱟᱱᱮ ᱪᱮᱫ ᱜᱮ ᱥᱚᱠᱛᱚ ᱞᱮᱠᱟ ᱫᱚ ᱵᱟᱝ ᱯᱟᱨᱚᱢᱚᱜ ᱠᱟᱱᱟ᱾
ᱦᱩᱸ᱾
ᱟᱯᱮ ᱚᱱᱛᱮ ᱫᱚ ᱚᱱᱠᱮ ᱛᱟᱦᱚᱞᱮ ᱚᱠᱟᱞᱮᱠᱟ ᱫᱟᱨᱮ ᱱᱟᱹᱲᱤ ᱠᱚ ᱢᱮᱱᱟᱜ-ᱟ? ᱢᱟᱱᱮ ᱵᱤᱨ ᱞᱟᱹᱭ ᱫᱟᱞᱤᱧ ᱟᱯᱮ ᱚᱱᱛᱮ ᱫᱚ ᱚᱱᱠᱟ ᱵᱤᱨ ᱵᱤᱨ ᱫᱤᱥᱚᱢ ᱠᱟᱱ ᱜᱮᱭᱟ᱾
ᱟᱞᱮ ᱥᱮᱱ ᱫᱚ ᱪᱮᱫ ᱞᱮᱠᱟᱧ ᱞᱟᱹᱭ ᱟᱵᱮᱱᱟ ᱜᱚᱝᱠᱮ ᱟᱞᱮ ᱫᱤᱥᱚᱢ ᱫᱚ ᱢᱟᱱᱮ ᱞᱟᱹᱭ ᱞᱮᱠᱷᱟᱱ ᱵᱤᱨ ᱜᱟᱡᱟᱲ ᱠᱚᱛᱮ ᱜᱮ ᱯᱩᱨᱟᱹ ᱯᱮᱨᱮᱡ ᱠᱟᱱᱟ ᱯᱩᱨᱟᱹ ᱛᱟᱞᱟᱨᱮ ᱦᱮᱱᱟᱜ ᱞᱮᱭᱟ ᱟᱞᱮ ᱫᱚ
ᱚ ᱛᱟᱦᱚᱞᱮ ᱟᱹᱰᱤ ᱢᱟᱨᱟᱝ ᱢᱟᱨᱟᱝ ᱜᱮ ᱫᱟᱨᱮ ᱠᱚᱫᱚ ᱢᱮᱱᱟᱜ-ᱟ᱾
ᱟᱹᱰᱤ ᱢᱟᱨᱟᱝ ᱢᱟᱨᱟᱝ ᱫᱟᱨᱮ ᱦᱮᱱᱟᱜ ᱟᱠᱟᱫ ᱟᱹᱰᱤ ᱢᱟᱨᱟᱝ ᱢᱟᱨᱟᱝ ᱟᱨ ᱞᱟᱴᱟ ᱠᱚ ᱦᱮᱱᱟᱜ ᱟᱠᱟᱜ ᱾
ᱦᱳᱭ
ᱟᱞᱮ ᱥᱮᱱ ᱫᱚ ᱡᱟᱹᱥᱛᱤ ᱡᱟᱱᱣᱟᱨ ᱠᱚᱠᱚ ᱦᱤᱡᱩᱜ ᱜᱮᱭᱟ ᱱᱟᱠᱩ ᱾ ᱟᱵᱚ ᱦᱟᱹᱛᱤ ᱴᱷᱟᱹᱠᱩᱨ ᱵᱚᱱᱟ ᱠᱚ ᱦᱳᱭ
ᱛᱟᱦᱚᱞᱮ ᱫᱚ ᱠᱟᱹᱴᱤᱡ ᱵᱚᱛᱚᱨ ᱧᱚᱜ ᱜᱮᱭᱟ ᱾
ᱦᱮᱸ ᱟᱞᱮ ᱮᱸ ᱡᱟᱭᱜᱟ ᱫᱚ ᱟᱹᱰᱤ ᱵᱚᱛᱚᱨᱟᱱ ᱡᱟᱭᱜᱟ ᱠᱟᱱᱟ ᱡᱟᱦᱟᱸᱭ ᱢᱤᱫ ᱫᱷᱟᱣ ᱦᱤᱡᱩᱜᱼᱟ ᱠᱷᱟᱱ ᱩᱱ ᱫᱚ ᱟᱫᱚᱭ ᱞᱟ. ᱭ ᱟ ᱤᱧ ᱫᱚ ᱱᱚᱣᱟ ᱡᱟᱭᱜᱟ ᱨᱮᱫᱚ ᱵᱟᱹᱧ ᱛᱟᱦᱮᱱᱟ ᱟᱞᱮ ᱫᱚᱞᱮ ᱛᱟᱦᱮᱸ ᱯᱚᱴ ᱟᱠᱟᱱ ᱠᱷᱟᱹᱛᱤᱨ ᱟᱞᱮ ᱫᱚ ᱴᱷᱤᱠ ᱜᱮᱞᱮ ᱵᱩᱡᱷᱟᱹᱣᱮᱫᱼᱟ ᱡᱟᱱᱢᱚᱨ
ᱪᱟᱵᱠ ᱦᱩᱭ ᱠᱟᱱᱟ
ᱦᱩᱸ
ᱞᱟᱹᱭ ᱫᱟᱞᱤᱧ ᱢᱤᱫᱴᱮᱱ ᱯᱮ ᱦᱮᱣᱟ ᱟᱠᱟᱱᱟ ᱟᱨᱠᱤ ᱚᱱᱟ ᱡᱟᱭᱜᱟ ᱨᱮ ᱛᱟᱦᱮᱸ ᱠᱟᱛᱮ᱾
ᱦᱮᱸ ᱦᱮᱸ
ᱟᱨ ᱢᱤᱫ ᱦᱚᱲ ᱡᱩᱫᱤ ᱢᱤᱴᱷᱣᱟᱹ ᱫᱤᱥᱚᱢ ᱠᱷᱚᱱ ᱡᱩᱫᱤ ᱢᱤᱫ ᱦᱚᱲᱮ ᱪᱟᱞᱟᱜᱼᱟ ᱩᱱᱤ ᱫᱚᱻ ᱚᱱᱟ ᱫᱟᱨᱮ ᱠᱚ ᱧᱮᱞ ᱛᱮᱜᱮ ᱩᱱᱤ ᱫᱚ ᱵᱚᱛᱚᱨᱚᱜᱼᱟ ᱞᱟᱹᱭ ᱟᱭ ᱛᱤᱱᱟᱹᱜ ᱪᱚᱝ ᱵᱤᱨ ᱜᱮᱭᱟ ᱛᱤᱞᱤ ᱠᱚᱪᱚᱝ ᱢᱮᱱᱟᱜ ᱠᱚᱣᱟ᱾
ᱦᱩᱸ᱾ ᱟᱞᱮ ᱥᱮᱱ ᱫᱚ ᱟᱹᱰᱤ ᱟᱭᱢᱟ ᱞᱮᱠᱟ ᱡᱤᱵᱽ ᱡᱤᱭᱟᱹᱞᱤ ᱦᱮᱱᱟᱜ ᱫᱚ ᱦᱮᱱᱟᱜ ᱠᱚᱜᱮᱭᱟ᱾ ᱟᱫᱚ ᱚᱱᱠᱟ ᱦᱟᱸᱜ ᱠᱷᱩᱜ ᱰᱮᱱᱡᱟᱨᱮᱥ ᱫᱚ ᱟᱸᱜ ᱵᱟᱹᱱᱩᱜ ᱠᱚᱣᱟ ᱟᱨ ᱠᱷᱟᱹᱞᱤ ᱰᱮᱧᱡᱮᱨᱮᱥᱥ ᱫᱚ ᱢᱤᱫᱴᱤᱡ ᱜᱮ ᱰᱮᱱᱡᱟᱨᱮᱥ ᱫᱚ ᱢᱤᱴᱮᱡ ᱜᱮ ᱦᱮᱱᱟᱜ ᱠᱚᱣᱟ ᱦᱟᱹᱛᱤ ᱠᱚᱜᱮ ᱦᱮᱱᱟᱜ ᱠᱚᱣᱟ ᱦᱟᱹᱛᱤ ᱴᱷᱟᱹᱠᱩᱨ ᱠᱚᱜᱮ ᱩᱱᱠᱩ ᱜᱮ ᱱᱟᱜ ᱩᱱᱟᱹᱜ ᱰᱮᱱᱡᱟᱨᱮᱥ ᱟᱫᱚ ᱦᱟᱜ ᱚᱱᱠᱟᱱ ᱡᱤᱵᱽ ᱡᱤᱭᱟᱹᱞᱤ ᱫᱚ ᱱᱟᱜ ᱚᱱᱠᱟ ᱵᱚᱛᱚᱨᱟᱱ ᱠᱚᱡ ᱫᱚ ᱱᱟᱜ ᱵᱟᱹᱱᱩᱜ ᱠᱚᱣᱟ
ᱦᱩᱸ ᱟᱫᱚ ᱟᱯᱮ ᱫᱚᱯᱮ ᱧᱮᱞ ᱯᱟᱹᱨᱠᱟᱹᱣ ᱟᱠᱟᱱᱟ ᱚᱱᱟ ᱠᱚ ᱡᱟᱭᱜᱟᱨᱮ ᱠᱟᱹᱴᱤᱡ ᱠᱷᱚᱡ ᱯᱮ ᱦᱟᱨᱟ ᱟᱠᱟᱱᱟ
ᱧᱮᱞ ᱯᱟᱹᱨ ᱠᱟᱹᱣ ᱠᱟᱱᱟ ᱟᱨ ᱫᱤᱱᱟᱹᱢ ᱜᱮᱞᱮ ᱧᱮᱞᱮᱫ ᱠᱚᱣᱟ ᱥᱮ
ᱦᱳᱭ
ᱟᱫᱚ ᱫᱤᱱᱟᱹᱢ ᱡᱩᱫᱤᱢ ᱢᱤᱫᱴᱤᱡ ᱦᱮᱸ ᱦᱳᱭ
ᱵᱟᱝ ᱵᱚᱛᱚᱨ ᱵᱩᱡᱟᱹᱜᱼᱟ ᱾
ᱦᱳᱭ ᱱᱚᱜᱼᱚᱭ ᱱᱚᱝᱠᱟ ᱟᱫᱚ ᱱᱟᱣᱟ ᱡᱟᱦᱟᱸ ᱱᱟᱜᱼᱮ ᱧᱮᱞ ᱮᱭᱟ ᱥᱮ ᱦᱟᱜ ᱦᱮᱸ ᱩᱱᱤᱭᱟᱜ ᱨᱤᱭᱮᱠᱥᱚᱱ ᱫᱚ ᱦᱟᱜᱼᱮ ᱟᱞᱫᱟ ᱧᱚᱜᱚᱜ ᱜᱮᱭᱟ ᱠᱟᱹᱡ ᱵᱚᱛᱚᱨᱟᱱ ᱦᱩᱭᱩᱜ ᱜᱮᱭᱟ.
ᱦᱳᱭ
ᱟᱫᱚ ᱚᱱᱮ ᱟᱵᱚ ᱵᱩᱨᱩᱫ ᱫᱷᱤᱨᱤ ᱠᱚᱵᱚᱱ ᱨᱟᱹᱯᱩᱫᱮᱭᱟ ᱟᱨ ᱵᱟᱝ ᱵᱤᱨ ᱜᱟᱡᱟᱲ ᱠᱚᱵᱚᱱ ᱩᱡᱟᱹᱲᱮᱜᱼᱟ ᱚᱱᱟ ᱠᱷᱟᱹᱛᱤᱨ ᱩᱱᱠᱩ ᱵᱟᱹᱭ ᱵᱟᱹᱭᱛᱮ ᱟᱵᱚ ᱥᱮᱱ ᱠᱚ ᱦᱤᱡᱩᱜ ᱠᱟᱱᱟ ᱦᱤᱡᱩᱜ ᱠᱟᱱ ᱛᱮ ᱠᱚ ᱚᱲᱟᱜ ᱠᱚᱠᱚ ᱯᱩᱫᱮ ᱫᱩᱣᱟᱹᱨ ᱠᱚ ᱠᱚ ᱨᱟᱹ ᱯᱩᱫᱮᱭᱟ ᱦᱚᱲ ᱠᱚᱠᱚ ᱜᱚᱡᱮᱜ ᱠᱚᱣᱟ ᱱᱚᱜᱼᱚ ᱱᱚᱝᱠᱟ ᱟᱭᱢᱟ ᱜᱷᱚᱴᱚᱱ ᱦᱩᱭᱩᱜ ᱠᱟᱱᱟ᱾
ᱦᱮᱸ
ᱟᱫᱚ ᱚᱱᱮ ᱚᱝᱼᱠᱟ ᱡᱟᱦᱟᱸᱱ ᱠᱟᱹᱢᱤ ᱞᱟᱹ ᱜᱤᱹᱫ ᱚᱱᱟ ᱫᱚ ᱟᱵᱚ ᱢᱟᱹᱱᱢᱤᱭᱟᱜ ᱦᱚᱸ ᱟᱹᱰᱤ ᱢᱟᱨᱟᱝ
ᱵᱩᱞ ᱦᱸ ᱟᱵᱚ ᱢᱟᱱᱢᱤᱛᱮ ᱢᱟᱱᱮ ᱟᱵᱚᱣᱟᱜ ᱫᱩᱠ ᱵᱚᱱ ᱥᱚᱝ ᱡᱚᱱᱚᱜ ᱠᱟᱱᱟ᱾
ᱦᱮᱸ
ᱟᱫᱚ ᱢᱤᱫᱴᱤᱡ ᱡᱤᱱᱤᱥ ᱦᱩᱭᱩᱜ ᱠᱟᱱᱟ ᱟᱢ ᱡᱩᱫᱤ ᱦᱚᱲᱟᱜ ᱚᱲᱟᱜ ᱮᱢ ᱨᱟᱹᱯᱩᱫᱟ ᱟᱢᱟᱜ ᱚᱲᱟᱜ ᱦᱚᱸ ᱦᱮᱡ ᱡᱟᱛᱮ ᱨᱟᱹᱯᱩᱫ ᱚᱴᱚᱠᱟᱜᱼᱟᱭ
ᱦᱳᱭ᱾ ᱟᱨ ᱚᱱᱮ ᱡᱮ ᱢᱟᱨᱟᱝ ᱢᱟᱨᱟᱝ ᱚᱲᱟᱜ ᱠᱚ ᱠᱚ ᱵᱮᱱᱟᱣᱫᱟ ᱫᱟᱨᱮ ᱱᱟᱹᱲᱤ ᱜᱮᱡ ᱪ ᱠᱟᱛᱮ ᱢᱮᱱᱠᱷᱟᱱ ᱚᱱᱟ ᱫᱚ ᱱᱤᱡᱮᱨᱟᱜ ᱦᱚᱲᱢᱚ ᱜᱮ ᱡᱩᱫᱤ ᱵᱟᱝ ᱛᱟᱦᱮᱱᱟ, ᱚᱲᱟᱜ ᱫᱚ ᱛᱟᱦᱚᱞᱮ ᱛᱟᱦᱮᱸ ᱠᱟᱛᱮ ᱪᱮᱫ ᱪᱤᱠᱟᱹᱜᱼᱟ᱾
ᱦᱮᱸ ᱚᱱᱟ ᱢᱟ ᱠᱟᱛᱷᱟ ᱜᱮ᱾ ᱢᱟᱨᱟᱝ ᱢᱟᱨᱟᱝ ᱚᱲᱟᱜ ᱮᱸ ᱫᱩᱣᱟᱹᱨ ᱵᱮᱱᱟᱣᱟ ᱟᱛᱮᱱᱼᱼ ᱪᱮᱫ ᱦᱚᱸ ᱵᱟᱭ ᱪᱤᱠᱠᱟᱹᱜᱼᱟ ᱢᱤᱫᱴᱤᱡ ᱤᱥᱟᱹᱭ ᱠᱟᱱᱟ ᱢᱟᱱᱮ ᱯᱨᱚᱠᱨᱤᱛᱤ ᱜᱮ ᱢᱟᱨᱟᱝᱟ ᱱᱚᱣᱟ ᱥᱮᱼᱼ ᱥᱤᱨᱡᱚᱱᱤᱭᱟᱹ ᱜᱮ ᱟᱹᱰᱤ ᱢᱟᱨᱟᱝᱼᱟ ᱟᱨᱼᱼ ᱟᱢ ᱡᱩᱫᱤ ᱚᱱᱟᱜᱮᱢ ᱱᱚᱥᱴᱚᱭᱟᱢ ᱠᱤ ᱚᱱᱟᱢ ᱵᱮᱪᱟᱨᱟ ᱛᱚᱵᱮ ᱫᱚ ᱟᱹᱰᱤ ᱢᱟᱨᱟᱝ ᱜᱟᱞᱟᱛ ᱚᱱᱟ ᱫᱚ ᱢᱤᱫ ᱞᱮᱠᱟ ᱛᱮᱫᱚ᱾ ᱢᱟᱱᱮ ᱠᱷᱟᱨᱟᱯᱮᱢ ᱠᱟᱹᱢᱤᱼᱟ ᱥᱮ ᱛᱟᱭᱚᱢ ᱢᱟᱲᱟᱝ ᱩᱭᱦᱟᱹᱨ ᱵᱷᱟᱵᱽᱱᱟ ᱠᱟᱛᱮᱫ ᱡᱟᱦᱟᱱᱟᱜ ᱠᱟᱹᱢᱤ ᱫᱚ ᱞᱟᱦᱟ ᱫᱚ ᱟᱹᱰᱤ ᱱᱟᱯᱟᱭ ᱡᱤᱱᱤᱥ ᱠᱟᱱᱟ ᱟᱨ ᱛᱟᱭᱚᱢ ᱢᱟᱲᱟᱝ ᱵᱟᱝ ᱩᱭᱦᱟᱹᱨ ᱟᱛᱮᱫᱼᱼ ᱠᱷᱟᱞᱤ ᱟᱢᱟᱜ ᱥᱣᱟᱨᱫᱷ ᱜᱮᱢ ᱧᱮᱞᱟ ᱛᱚᱵᱮ ᱫᱚ ᱱᱚᱣᱟ ᱫᱚ ᱵᱟᱹᱞᱮ ᱡᱤᱱᱤᱥ ᱫᱚ ᱵᱟᱝ ᱠᱟᱱᱟ ᱟᱢ ᱥᱟᱞᱟᱜ ᱦᱚᱸ ᱚᱱᱠᱟ ᱜᱮ ᱦᱩᱭᱩᱜᱼᱟ ᱟᱢ ᱡᱟᱦᱟᱸ ᱞᱮᱠᱟᱢ ᱠᱟᱹᱢᱤᱭᱟ᱾ ᱚᱱᱠᱟ ᱜᱮ ᱦᱩᱭᱩᱜᱼᱟ ᱟᱢ ᱥᱟᱞᱟᱜ ᱫᱚ
ᱮᱠᱫᱚᱢ ᱱᱤᱡᱮᱨᱟᱜ ᱥᱚᱠ ᱯᱩᱨᱩᱱ ᱞᱮᱠᱷᱟᱡ ᱜᱮ ᱡᱮ ᱦᱩᱭᱱᱟ ᱚᱱᱟ ᱫᱚ ᱵᱟᱝ ᱠᱟᱱᱟ᱾
ᱦᱚᱭ
ᱚᱱᱟ ᱥᱟᱶᱛᱮ ᱡᱷᱚᱛᱚ ᱜᱮ ᱧᱮᱞ ᱦᱩᱭᱩᱜᱼᱟ ᱞᱟᱦᱟ ᱛᱟᱭᱱᱚᱢ᱾
ᱦᱩᱸ ᱚᱱᱮ ᱡᱟᱦᱟᱸ ᱞᱮᱠᱟ ᱟᱵᱤᱱ ᱵᱤᱱ ᱢᱮᱱ ᱠᱮᱜᱼᱟ ᱢᱤᱫᱴᱤᱡ ᱫᱟᱨᱮ ᱵᱤᱱ ᱢᱟᱜᱟ ᱢᱤᱫᱴᱤᱡᱼᱼ ᱟᱨ ᱢᱤᱫᱴᱤᱡ ᱫᱟᱨᱮ ᱵᱤᱱ ᱨᱚᱦᱚᱭ ᱴᱚᱠᱟᱜᱼᱟ ᱦᱮᱸ ᱥᱮ ᱵᱟᱝᱼᱟ᱾
ᱦᱳᱭ
ᱡᱩᱫᱤ ᱦᱚᱸ ᱫᱚᱨᱠᱟᱨ ᱱᱤᱭᱟᱹ ᱵᱤᱱ ᱞᱟᱜᱟᱭᱮᱫᱼᱟ ᱫᱟᱨᱮ, ᱟᱵᱚ ᱢᱟ ᱞᱟᱹᱭ ᱞᱮᱠᱷᱟᱱ ᱚᱲᱟᱜ ᱫᱩᱣᱟᱹᱨ ᱠᱚᱢᱟ᱾ ᱵᱚᱱ ᱵᱮᱱᱟᱣ ᱜᱮᱭᱟ ᱫᱟᱨᱮ ᱠᱚᱵᱚᱱ ᱢᱟᱜᱽ ᱜᱮᱭᱟ᱾ ᱮᱱᱦᱚᱸ ᱟᱵᱚ ᱡᱩᱫᱤ ᱵᱚᱱ ᱢᱟᱜᱮᱫ ᱨᱮᱦᱚᱸ ᱮᱱᱦᱚᱸ ᱟᱵᱤᱱ ᱵᱤᱱ ᱞᱟᱹᱭ ᱠᱮᱫ ᱞᱮᱠᱟ ᱨᱚᱦᱚᱭ ᱫᱚ ᱱᱤᱦᱟᱹᱛᱤ ᱞᱟᱹᱠᱛᱤ᱾ ᱠᱟᱱ ᱜᱮᱭᱟ᱾
ᱦᱮᱸ
ᱡᱮ ᱚᱱᱟ ᱡᱟᱭᱜᱟ ᱯᱷᱟᱸᱠᱟ ᱟᱞᱚ ᱛᱟᱦᱮᱱ ᱢᱟ᱾
ᱮᱠᱫᱚᱢ ᱚᱱᱠᱟᱜᱮ ᱟᱵᱚ ᱫᱚ ᱫᱚᱨᱠᱟᱨ ᱦᱩᱭᱩᱜ ᱟ ᱵᱚᱨᱪᱚᱱ᱾ ᱵᱚᱥᱚᱨ ᱨᱮ ᱵᱟᱨᱭᱟ ᱜᱟᱱ ᱫᱟᱨᱮ ᱨᱮᱦᱚᱸ ᱨᱚᱦᱚᱭ ᱜᱮ ᱟᱹᱰᱤ ᱢᱟᱨᱟᱝ ᱢᱤᱫᱴᱮᱱ ᱵᱮᱯᱟᱨ ᱠᱟᱱᱟ᱾ ᱚᱱᱟᱜᱮ ᱟᱹᱰᱤ ᱱᱟᱯᱟᱭᱚᱜᱼᱟ ᱡᱩᱫᱤ ᱩᱱᱟᱹᱜ ᱜᱟᱱ ᱵᱟᱝ ᱨᱚᱦᱚᱭ ᱨᱮᱭᱟᱜ ᱥᱚᱢᱵᱷᱚᱵ ᱠᱟᱱᱟ᱾ ᱛᱚ ᱵᱚᱥᱚᱨ ᱨᱮ ᱵᱟᱨᱮᱭᱟ ᱜᱟᱱᱮᱢ ᱨᱚᱦᱚᱭ ᱠᱮᱫᱟ ᱚᱱᱟᱜᱮ ᱟᱹᱰᱤ ᱢᱟᱨᱟᱝ ᱵᱷᱟᱜᱤᱜᱼᱟ᱾
ᱦᱳᱭ ᱚᱱᱟ ᱫᱚ ᱢᱟᱱᱣᱟ ᱠᱚᱣᱟᱜ ᱱᱟᱯᱟᱭ ᱦᱩᱭᱩᱜᱼᱟ ᱟᱨᱼᱼ ᱟᱵᱚ ᱦᱚᱸ ᱵᱷᱟᱹᱜᱤ ᱥᱟᱦᱤᱡ ᱵᱚᱱ ᱛᱟᱦᱮᱱᱟ ᱟᱨᱼᱼ ᱦᱳᱭ ᱦᱤᱥᱤᱫ ᱦᱚᱸ ᱵᱟᱭ